ᱦᱮᱞᱳ ᱦᱮᱞᱳ ᱦᱮᱞᱳ ᱦᱮᱞᱳ
ᱦᱮᱸ ᱦᱮᱞᱳ
ᱦᱮᱸ ᱟᱞᱤᱧᱟᱜ ᱨᱚᱲ ᱟᱡᱚᱢᱚᱜ ᱠᱟᱱᱟ
ᱦᱮᱸ ᱟᱸᱡᱚᱢᱚᱜ ᱠᱟᱱᱟ ᱟᱹᱞᱤᱧᱟᱜ ᱟᱸᱡᱚᱢᱚᱜ ᱠᱟᱱᱟ
ᱦᱮᱸ ᱟᱸᱡᱚᱢᱚᱜ ᱠᱟᱱᱟ ᱮᱸ ᱛᱟᱦᱚᱞᱮ ᱪᱮᱫᱠᱟ ᱦᱮ
ᱟᱪᱪᱷᱟ ᱵᱟᱝ ᱜᱮ ᱱᱟᱯᱟᱭ ᱵᱟᱲᱟ ᱜᱮ
ᱟᱪᱪᱷᱟ ᱟᱨ ᱛᱟᱦᱞᱮ ᱟᱯᱮ ᱥᱮᱫ ᱫᱚ ᱚᱠᱟ ᱪᱟᱥ ᱠᱟᱹᱢᱤ ᱠᱚ ᱮᱛᱚᱦᱚᱵ ᱟᱠᱟᱱᱟ
ᱪᱟᱥ ᱠᱟᱹᱢᱤ ᱠᱚᱫᱚ ᱟᱹᱣᱨᱤ ᱮᱛᱚᱦᱚᱵᱚᱜᱼᱟ ᱫᱟᱜ ᱡᱟᱹᱲᱤ ᱵᱟᱹᱱᱩᱜ ᱵᱟᱹᱱᱩᱜᱼᱟ ᱪᱟᱥ ᱦᱮᱸ ᱦᱮᱞᱳ
ᱪᱤᱠᱩ ᱵᱟᱝ ᱦᱩᱭ ᱟᱠᱟᱱᱟ
ᱵᱟᱝ ᱵᱟᱝ ᱫᱟᱜ ᱡᱟᱹᱲᱤ ᱠᱚᱫᱚ ᱵᱟᱝ ᱦᱩᱭ ᱟᱠᱟᱱᱟ
ᱞᱟᱹᱭ ᱫᱟᱞᱤᱧ ᱟᱯᱮᱥᱮᱫ ᱚᱱᱠᱟ ᱡᱟᱹᱲᱤ ᱮᱸ ᱚᱱᱟᱛᱮ ᱪᱟᱥ
ᱵᱟᱝᱼᱟ
ᱟᱪᱪᱷᱟ ᱦᱮᱸ ᱟᱞᱮ ᱥᱮᱫᱦᱚᱸ ᱚᱱᱠᱟ ᱫᱚ ᱫᱟᱜ ᱡᱟᱹᱲᱤ ᱠᱚᱫᱚ ᱦᱩᱭ ᱵᱟᱲᱟᱭᱮᱱᱟ ᱦᱮᱸ ᱚᱱᱠᱟ ᱫᱟᱜ ᱡᱟᱹᱲᱤ ᱠᱚ ᱦᱩᱭᱩᱜ ᱠᱟᱱ ᱛᱟᱦᱮᱸᱫ ᱠᱤᱪᱷᱩ ᱫᱤᱱ ᱞᱟᱦᱟ ᱛᱟᱯᱚᱨᱮ ᱟᱫᱚ ᱚᱱᱠᱟ ᱵᱟᱨᱥᱤᱧ ᱯᱮ ᱫᱤᱱ ᱞᱟᱦᱟ ᱛᱟᱨᱯᱚᱨᱮ ᱟᱫᱚ ᱵᱟᱝ ᱦᱩᱭ ᱟᱠᱟᱱᱟ ᱛᱤᱦᱤᱧ ᱜᱟᱯᱟ ᱫᱚ ᱟᱫᱚ ᱚᱱᱠᱟ ᱡᱟᱦᱟᱸ ᱵᱟᱹᱭᱦᱟᱹᱲ ᱠᱚ ᱠᱟᱹ ᱫᱟᱜ ᱠᱟᱱ ᱛᱟᱞᱮᱭᱟ ᱛᱟᱦᱞᱮ ᱚᱱᱟ ᱠᱚ ᱪᱟᱥ ᱞᱮ ᱮᱛᱚᱦᱚᱵ ᱟᱠᱟᱫᱼᱟ ᱢᱟᱱᱮ ᱨᱚᱦᱚᱭ ᱠᱟᱹᱢᱤ ᱠᱚᱞᱮ ᱮᱛᱚᱦᱚᱵ ᱟᱠᱟᱫᱼᱟ ᱦᱟᱸᱜ
ᱟᱪᱪᱷᱟ, ᱱᱟᱯᱟᱭ ᱵᱟᱲᱟ ᱜᱮᱛᱚ?
ᱛᱟᱦᱞᱮ ᱟᱯᱮ ᱥᱮᱫ ᱫᱚ ᱪᱟᱥ ᱠᱟᱹᱢᱤ ᱠᱚᱫᱚ ᱚᱱᱠᱟ ᱛᱤᱱᱟᱹᱜ ᱫᱷᱟᱣ ᱯᱮ ᱠᱚᱨᱟᱣ ᱜᱮᱭᱟ ᱢᱤᱫ ᱫᱷᱟᱣ ᱥᱮ ᱵᱟᱨ ᱫᱷᱟᱣ
ᱪᱟᱥ ᱠᱟᱹᱢᱤ ᱠᱚᱫᱚ ᱢᱤᱫ ᱫᱷᱟᱣ ᱜᱮᱛᱚ ᱠᱚᱨᱟᱣᱟᱞᱮ ᱚᱱᱟ ᱫᱟᱜ ᱡᱟᱹᱲᱤ ᱵᱷᱚᱨᱥᱟ ᱜᱮ ᱚᱱᱟ ᱠᱷᱟᱹᱛᱤᱨ ᱢᱤᱫ ᱫᱷᱟᱣ ᱜᱮ ᱟᱞᱮ ᱥᱮᱨᱚᱠᱚᱢ ᱠᱳᱱᱳ ᱞᱟᱹᱴᱩ ᱠᱳᱱᱳ ᱵᱟᱸᱫᱷ ᱠᱚᱜᱮ ᱰᱮᱢ ᱠᱮᱱᱮᱞ ᱠᱚᱫᱚ ᱵᱟᱹᱱᱩᱜ ᱛᱟᱞᱮᱭᱟ ᱛᱚ ᱚᱱᱟ ᱫᱟᱜ ᱡᱟᱹᱲᱤ ᱵᱷᱚᱨᱥᱟ ᱦᱚᱛᱮᱫ ᱛᱮᱜᱮ ᱢᱤᱫ ᱫᱷᱟᱣ ᱪᱟᱥ ᱦᱩᱭᱩᱜᱼᱟ
ᱟᱪᱪᱷᱟ ᱛᱟᱦᱚᱞᱮ ᱟᱯᱮᱥᱮᱫ ᱫᱚ ᱚᱱᱟ ᱠᱮᱱᱮᱞ ᱠᱚ ᱵᱟᱹᱱᱩᱜ ᱟᱠᱟᱜᱼᱟ
ᱵᱟᱝ ᱵᱟᱝ ᱠᱮᱱᱮᱞ ᱠᱚᱫᱚ ᱵᱟᱹᱱᱩᱜ ᱟᱠᱟᱫᱼᱟ
ᱟᱪᱪᱷᱟ ᱟᱪᱪᱷᱟ ᱦᱮᱸ ᱛᱟᱦᱚᱞᱮ ᱟᱨ ᱛᱟᱦᱚᱞᱮ ᱚᱱᱠᱟ ᱥᱚᱵᱽᱡᱤ ᱠᱚᱯᱮ ᱪᱟᱥ ᱜᱮᱭᱟ ᱥᱮ ᱵᱟᱝ
ᱥᱚᱵᱽᱡᱤ ᱠᱚᱫᱚ ᱪᱟᱥ ᱦᱩᱭ ᱦᱩᱭᱩᱜ ᱜᱮᱭᱟ ᱥᱚᱵᱽᱡᱤ ᱠᱚᱦᱚᱸ
ᱟᱪᱪᱷᱟ ᱛᱟᱦᱚᱞᱮ ᱪᱮᱫ ᱪᱮᱫ ᱥᱚᱵᱽᱡᱤ ᱠᱚᱯᱮ ᱪᱟᱥ ᱵᱟᱲᱟᱭ ᱜᱮᱭᱟ
ᱥᱚᱵᱽᱡᱤ ᱠᱚᱫᱚ ᱚᱱᱮ ᱟᱹᱞᱩ ᱠᱚ ᱯᱮᱸᱭᱟᱡᱽ ᱠᱚ ᱟᱨᱚ ᱟᱲᱟᱜ ᱠᱚ ᱟᱨᱚ ᱤᱭᱟᱹ ᱚᱨᱤᱛᱟᱦᱮᱱᱟᱞᱮ ᱛᱩᱲᱤ ᱠᱚ ᱜᱚᱢ ᱠᱚ ᱟᱨᱚ ᱚᱱᱮᱠ ᱠᱤᱪᱷᱩ ᱢᱮᱱᱟᱜᱼᱟ
ᱚᱱᱟ ᱠᱚᱜᱮ ᱮᱨ ᱛᱟᱦᱮᱱ
ᱟᱪᱪᱷᱟ ᱛᱟᱦᱚᱞᱮ ᱥᱚᱵᱡᱤ ᱠᱚᱦᱚ ᱯᱮ ᱪᱟᱥ ᱵᱟᱲᱟᱭ ᱜᱮᱭᱟ ᱛᱟᱦᱚᱞᱮ ᱥᱚᱵᱡᱤ ᱠᱚᱫᱚ ᱚᱱᱠᱟ ᱵᱟᱲᱜᱮ ᱠᱚᱨᱮ ᱥᱮ ᱚᱱᱟ ᱠᱷᱮᱛ ᱛᱟᱹ ᱡᱟᱦᱟᱸ ᱵᱟᱹᱫᱽ ᱠᱚ ᱛᱟᱦᱮᱱᱟ ᱚᱱᱠᱟ ᱚᱠᱟ ᱠᱚᱨᱮ ᱯᱮ ᱪᱟᱥ ᱜᱮᱭᱟ
ᱵᱟᱝᱟ ᱵᱟᱲᱜᱮ ᱫᱚ ᱵᱟᱝᱟ ᱠᱷᱮᱛ ᱠᱷᱮᱛ ᱨᱮᱜᱮ ᱱᱚᱝᱠᱟ ᱜᱷᱩᱴᱩ ᱡᱟᱭᱜᱟ ᱫᱚ ᱵᱟᱹᱱᱩᱜᱼᱟ ᱠᱷᱮᱛ ᱨᱮᱜᱮ ᱞᱮ ᱪᱟᱥ ᱛᱟᱦᱮᱱᱟ
ᱟᱪᱪᱷᱟ
ᱚᱱᱠᱟ ᱯᱷᱟᱸᱠᱟ ᱡᱮᱢᱚᱱ ᱵᱟᱲᱜᱮ ᱠᱚᱨᱮ ᱜᱟᱹᱰᱤᱭᱟᱹᱜ ᱜᱷᱩ ᱴᱩ ᱠᱚ ᱚᱱᱟ ᱠᱚᱫᱚ ᱵᱟᱹᱱᱩᱜᱼᱟ ᱠᱷᱮᱛ ᱨᱮᱜᱮ ᱞᱮ ᱪᱟᱥ ᱛᱟᱦᱮᱱᱟ ᱦᱩᱲᱩ ᱠᱚ ᱢᱟᱱᱮ ᱨᱟᱠᱟᱵ ᱴᱷᱤᱠ ᱠᱟᱛᱮᱫ ᱛᱟᱯᱚᱨ ᱪᱟᱥ ᱫᱚ ᱦᱩᱭᱩᱜᱼᱟ ᱥᱚᱵᱡᱤ ᱪᱟᱥ ᱠᱚᱫᱚ
ᱟᱪᱪᱷᱟ ᱟᱹᱰᱤ ᱱᱟᱯᱟᱭ ᱟᱨ ᱛᱟᱦᱞᱮ ᱟᱯᱮ ᱥᱮᱫ ᱫᱚ ᱚᱱᱠᱟ ᱵᱤᱨ ᱠᱚ ᱢᱮᱱᱟᱜ ᱜᱮᱭᱟ
ᱵᱤᱨ ᱠᱚᱫᱚ ᱵᱟᱹᱱᱩᱜ ᱟᱱᱟ ᱥᱩᱨ ᱠᱚᱨᱮ ᱫᱚ ᱵᱟᱹᱱᱩᱜ ᱛᱟᱞᱮ ᱭᱟᱱᱟ ᱟᱹᱰᱤ ᱥᱟᱺᱜᱤᱧ ᱥᱟᱺᱜᱤᱧ ᱧᱚᱜ ᱜᱮᱭᱟ ᱮᱠᱴᱩ ᱟᱞᱮ ᱱᱚᱰᱮ ᱠᱷᱚᱡ ᱫᱚ ᱦᱩᱭᱩᱜ ᱛᱟᱢᱟ ᱛᱤᱱᱟᱹᱜ ᱯᱟᱸᱪ ᱠᱤᱞᱳᱢᱤᱴᱟᱨ ᱞᱟᱜᱟ ᱥᱟᱺᱜᱤᱧ ᱚᱱᱟ ᱦᱚᱸ ᱞᱟᱹᱴᱩ ᱵᱤᱨ ᱠᱟᱱ ᱜᱮᱭᱟ ᱟᱹᱰᱤ ᱞᱟᱹᱴᱩ ᱵᱤᱨ ᱥᱟᱨᱡᱚᱢ ᱵᱤᱨ ᱚᱱᱮᱠ ᱠᱤᱪᱷᱩ ᱫᱟᱨᱮ ᱢᱮᱱᱟᱜᱼᱟ ᱱᱚᱨᱮ ᱛᱤᱨᱤᱞ ᱛᱟᱨᱚᱵ ᱠᱚ ᱡᱚᱛᱚ ᱠᱤᱪᱷᱩ ᱫᱟᱨᱮ ᱧᱟᱢᱚᱜᱼᱟ
ᱚᱸ ᱛᱟᱦᱞᱮ ᱥᱟᱺᱜᱤᱧ ᱧᱚᱜ ᱜᱮ ᱛᱟᱯᱮᱭᱟ ᱠᱟᱹᱴᱤᱡ ᱵᱤᱨ ᱠᱚᱫᱚ
ᱦᱮᱸ ᱥᱟᱺᱜᱤᱧ ᱜᱮᱭᱟ
ᱟᱪᱪᱷᱟ ᱛᱟᱦᱞᱮ ᱱᱮᱛᱟᱨ ᱢᱟ ᱩᱫ ᱯᱩᱴᱠᱟᱹ ᱠᱚᱠᱚ ᱧᱟᱢᱚᱜ ᱠᱟᱱᱟ ᱦᱟᱞᱟᱝ ᱟᱜᱩ
ᱯᱩᱴᱠᱟ. ᱠᱚ
ᱦᱳᱭ ᱩᱫ ᱠᱚ ᱯᱩᱴᱠᱟᱹ ᱠᱚ
ᱱᱤᱭᱟᱹ ᱵᱟᱨ ᱫᱚ ᱦᱟᱸᱜ ᱵᱟᱝ ᱧᱟᱢ ᱵᱟᱲᱟ ᱦᱩᱭ ᱠᱟᱱᱟ ᱛᱚ ᱦᱟᱸᱜ ᱫᱟᱜ ᱜᱮ ᱦᱟᱸᱜ ᱟᱣᱨᱤ ᱥᱟᱹᱨᱫᱤᱭᱟᱭ ᱪᱮᱫ ᱠᱟ ᱛᱮᱢ ᱧᱟᱢ ᱠᱚᱣᱟ ᱱᱤᱛᱚᱜ ᱫᱚ ᱦᱟᱸᱜ ᱵᱟᱞᱮ ᱧᱟᱢ ᱵᱟᱲᱟᱭᱮᱫ ᱠᱚᱣᱟ ᱩᱫ ᱯᱩᱴᱠᱟᱹ ᱠᱚᱫᱚ
ᱟᱪᱪᱷᱟ ᱟᱞᱮ ᱥᱮᱫ ᱫᱚ ᱚᱱᱠᱟ ᱟᱞᱮᱥᱮ ᱦᱚᱸ ᱵᱤᱨ ᱫᱚ ᱵᱤᱨ ᱜᱮᱭᱟ ᱟᱫᱚ ᱩᱫ ᱯᱩᱴᱠᱟᱹ ᱠᱚ ᱧᱟᱢᱚᱜ ᱠᱟᱱ ᱜᱮᱭᱟ ᱛᱚ ᱟᱫᱚᱞᱮ ᱦᱟᱞᱟᱝ ᱟᱹᱜᱩᱭᱮᱫ ᱠᱚᱜᱮᱭᱟ ᱟᱞᱮ ᱫᱚ ᱚᱱᱠᱟ ᱵᱤᱨ ᱠᱚᱫᱚ ᱥᱟᱺᱜᱤᱧ ᱫᱚ ᱵᱟᱝ ᱪᱟᱞᱟᱜ ᱦᱩᱭᱩᱜ ᱛᱟᱞᱮᱭᱟ ᱵᱤᱨ ᱠᱚᱫᱚ ᱚᱲᱟᱜ ᱥᱩᱨ ᱠᱷᱚᱱᱟᱜ ᱜᱮ ᱢᱮᱱᱟᱜ ᱟᱠᱟᱜᱼᱟ ᱟᱫᱚ ᱚᱱᱠᱟ ᱜᱮ ᱡᱩᱫᱤ ᱯᱟᱸᱡᱟ ᱪᱟᱞᱟᱣ ᱞᱮᱱᱠᱷᱟᱱ ᱫᱚᱠᱚ ᱧᱟᱢᱚᱜ ᱠᱟᱱ ᱜᱮᱭᱟ ᱩᱱᱠᱩ ᱩᱫ ᱯᱩᱴᱠᱟᱹ ᱠᱚᱦᱚᱸ ᱟᱫᱚ ᱱᱤᱛᱚᱜ ᱢᱟ ᱪᱟᱥ ᱠᱟᱹᱢᱤ ᱠᱚ ᱮᱛᱚᱦᱚᱵ ᱟᱠᱟᱱᱟ ᱥᱮ ᱟᱫᱚ ᱚᱱᱟ ᱦᱤᱥᱟᱹᱵ ᱛᱮ ᱚᱱᱠᱟ ᱮᱸ ᱚᱠᱛᱚ ᱠᱚ ᱵᱟᱝ ᱧᱟᱢᱚᱜ ᱠᱟᱱᱟ ᱟᱫᱚ ᱚᱱᱠᱟ ᱪᱟᱞᱟᱣ ᱵᱟᱝ ᱦᱩᱭᱩᱜ ᱠᱟᱱᱟ
ᱦᱢ ᱦᱢ ᱪᱟᱥ ᱠᱟᱹᱢᱤ ᱠᱷᱟᱹᱛᱤᱨ ᱛᱮᱜᱮ
ᱦᱳᱭᱭ ᱚᱱᱟ ᱦᱟᱛᱮᱫ ᱛᱮ ᱟᱫᱚ ᱚᱱᱠᱟ ᱪᱟᱞᱟᱣ ᱵᱟᱝ ᱦᱩᱭᱩᱜ ᱠᱟᱱᱟ ᱟᱯᱮ ᱥᱮᱫ ᱫᱚ ᱱᱚᱣᱟ ᱪᱟ ᱦᱮᱸ ᱪᱟᱥ ᱠᱚ ᱫᱚ ᱚᱱᱠᱟ ᱦᱚᱞᱟ ᱢᱟᱦᱫᱮᱨ ᱠᱷᱚᱱᱟᱜ ᱜᱮᱞᱮ ᱮᱛᱚᱦᱚᱵ ᱟᱠᱟ-ᱟ
ᱟᱪᱪᱷᱟ
ᱟᱪᱪᱷᱟ ᱛᱟᱦᱚᱞᱮ ᱟᱯᱮ ᱥᱮᱫ ᱫᱚ ᱡᱟᱦᱟᱸ ᱱᱚᱜᱼᱚᱭ ᱠᱷᱮᱛ ᱠᱚ ᱞᱚᱥᱚᱫ ᱮᱫᱟ ᱱᱚᱣᱟ ᱠᱚᱫᱚ ᱪᱮᱠᱟ ᱱᱟᱦᱮᱞ ᱠᱚᱛᱮ ᱜᱮ ᱥᱮ ᱚᱱᱠᱟ ᱱᱮᱛᱟᱨ ᱢᱟ ᱴᱟᱠᱴᱟᱨ ᱠᱚ ᱩᱸᱰᱩᱜ ᱟᱠᱟᱱᱟ ᱚᱱᱟ ᱠᱚᱛᱮ
ᱟᱞᱮ ᱱᱚᱣᱟ ᱠᱚᱨᱮ ᱫᱚ ᱦᱟᱸᱜ ᱱᱟᱦᱮᱞ ᱰᱟᱹᱝᱨᱤ ᱠᱚᱫᱚ ᱩᱱᱟᱹᱜ ᱫᱚ ᱵᱟᱹᱱᱩᱜ ᱠᱚ ᱛᱟᱞᱮᱭᱟ
ᱚᱱᱟ ᱠᱷᱟᱹᱛᱤᱨ ᱴᱨᱟᱠᱴᱚᱨ ᱛᱮᱜᱮ ᱥᱤ ᱫᱚ ᱞᱟᱜᱟᱣ ᱞᱮᱭᱟ ᱴᱨᱟᱠᱴᱚᱨ ᱠᱚᱛᱮ ᱜᱮ
ᱟᱪᱪᱷᱟ ᱟᱪᱪᱷᱟ
ᱰᱟᱹᱝᱨᱤ ᱠᱚᱫᱚ ᱱᱮᱛᱟᱨ ᱫᱚ ᱩᱱᱟᱹᱜ ᱫᱚ ᱢᱟᱱᱮ ᱫᱚᱦᱚ ᱵᱟᱝ ᱦᱩᱭᱩᱜ ᱠᱟᱱᱟ ᱥᱮ ᱤᱱᱟᱹ ᱠᱷᱟᱹᱛᱤᱨ ᱴᱟᱠᱴᱚᱨ ᱛᱮᱜᱮ ᱥᱤ ᱞᱚᱥᱚᱫ ᱠᱚᱫᱚ ᱚᱱᱟ ᱛᱮᱜᱮ ᱦᱩᱭᱩᱜᱼᱟ
ᱟᱪᱪᱷᱟ ᱟᱪᱪᱷᱟ ᱦᱮᱸ ᱱᱮᱛᱟᱨ ᱢᱟ ᱚᱱᱠᱟ ᱡᱟᱹᱥᱛᱤ ᱮᱸ ᱥᱟᱱᱟᱢ ᱦᱚᱲᱟᱜ ᱚᱲᱟᱜ ᱠᱚᱨᱮ ᱫᱚ ᱵᱟᱹᱱᱩᱜ ᱟᱠᱟᱫ ᱠᱚᱣᱟ ᱰᱟᱹᱝᱨᱤ ᱠᱚ ᱱᱟᱦᱮᱞ ᱠᱚ ᱵᱟᱹᱱᱩᱜ ᱠᱟᱜᱼᱟ ᱛᱟᱦᱞᱮ ᱟᱫᱚ ᱡᱟᱹᱥᱛᱤ ᱠᱟᱭ ᱛᱮᱫᱚ ᱧᱮᱞᱚᱜ ᱠᱟᱱᱟ ᱴᱟᱠᱴᱟᱨ ᱠᱚᱛᱮ ᱜᱮ ᱡᱟᱹᱥᱛᱤ ᱫᱚᱠᱚ ᱥᱤ ᱦᱚᱪᱚᱭᱮᱜᱼᱟ
ᱦᱚᱸ ᱦᱚᱸ
ᱦᱳᱭ ᱦᱮᱸ ᱦᱮᱸ ᱛᱟᱦᱞᱮ ᱱᱚᱜ-ᱚᱭ ᱪᱟᱥ ᱠᱟᱹᱢᱤ ᱮᱛᱚᱦᱚᱵ ᱢᱟᱲᱟᱝ ᱨᱮ ᱚᱝᱠᱟ ᱪᱮᱫ ᱠᱚ ᱵᱟᱹᱛ ᱠᱚᱨᱮ ᱚᱱᱠᱟ ᱥᱟᱨ ᱠᱚᱯᱮ ᱮᱢᱟᱜ ᱜᱮᱭᱟ
ᱥᱟᱨ ᱠᱚ
ᱦᱳᱭ ᱡᱟᱦᱟ ᱱᱚᱜᱼᱚᱭ ᱠᱷᱚᱛ ᱠᱚ ᱚᱱᱟ ᱠᱚᱯᱮ ᱮᱢᱟᱜ ᱜᱮᱭᱟ
ᱦᱮᱸ ᱚᱱᱟ ᱤᱭᱟᱹ ᱠᱚ ᱜᱩᱨᱤᱡ ᱠᱚ ᱠᱤ
ᱦᱳᱭ ᱦᱳᱭ ᱜᱩᱨᱤᱜ ᱠᱚ
ᱦᱩᱸ ᱦᱩᱸ ᱜᱩᱨᱤᱜ ᱠᱚᱫᱚ ᱛᱟᱦᱮᱸᱜᱼᱟ ᱜᱩᱨᱤᱡ ᱠᱚ ᱢᱮᱱᱟᱜᱼᱟ ᱮ ᱜᱩᱨᱤᱡ ᱜᱮ ᱮᱢᱟᱜ ᱛᱟᱦᱮᱱᱟᱞᱮ ᱜᱩᱨᱤᱡ ᱜᱮ
ᱠᱟ ᱧᱮᱞᱚᱜᱼᱟ ᱦᱩᱸ ᱦᱳᱭ ᱟᱫᱚ ᱚᱱᱠᱟ ᱞᱮᱠᱟ ᱡᱩᱫᱤ ᱚᱱᱟ ᱠᱚ ᱵᱟᱵᱚᱱ ᱮᱢᱟᱜᱼᱟ ᱠᱷᱮᱛ ᱨᱮ ᱛᱟᱞᱦᱮ ᱪᱟᱥ ᱵᱟᱥ ᱠᱚ ᱢᱚᱱᱮ ᱦᱳᱭᱳᱜ-ᱟ ᱡᱮ ᱮᱸ ᱵᱟᱝ ᱦᱳᱭᱳᱜ ᱠᱟᱱ ᱞᱮᱠᱟ ᱟᱫᱚ ᱚᱱᱟᱛᱮ ᱮᱢᱟᱜ ᱦᱳᱭᱳᱜ ᱜᱮᱭᱟ
ᱚᱦᱚᱸ
ᱚᱱᱟ ᱠᱚᱫᱚ ᱮᱢᱜᱮ ᱞᱟᱜᱟᱜᱼᱟ ᱵᱟᱠᱷᱟᱡ ᱱᱚᱝᱠᱟᱱ ᱤᱭᱟᱹ ᱥᱟᱨ ᱠᱚ ᱮᱢ ᱮᱢ ᱛᱮᱥᱮ ᱚᱱᱟ ᱦᱩᱲᱩ ᱢᱟᱱᱮ ᱠᱷᱮᱛ ᱠᱚᱦᱚᱸ ᱚᱱᱟ ᱵᱟᱹᱲᱤᱡᱚᱜᱼᱟ ᱦᱟᱥᱟ ᱠᱚᱥᱮ ᱡᱟᱦᱟᱸ ᱠᱚ ᱱᱤᱛᱚᱜ ᱛᱩᱜ ᱠᱟᱱᱟ ᱚᱱᱟ ᱤᱭᱩᱨᱤᱭᱟ ᱡᱤ ᱮ ᱯᱤ ᱚᱱᱟ ᱠᱚ ᱚᱱᱟ ᱢᱟᱛᱚ ᱦᱟᱥᱟᱭ ᱵᱟᱹᱲᱤᱡ ᱟᱥᱮ
ᱦᱳᱭ ᱦᱳᱭ ᱦᱮᱸ ᱦᱮᱸ
ᱟᱫᱚ ᱡᱟᱦᱟᱸ ᱛᱤᱱᱟᱹᱜ ᱚᱱᱟ ᱱᱤᱡᱮ ᱜᱩᱨᱤᱡ ᱠᱚ ᱵᱮᱵᱚᱦᱟᱨ ᱞᱮᱠᱷᱟᱡ ᱫᱚ ᱦᱩᱲᱩ ᱦᱚᱸ ᱵᱷᱟᱹᱞᱤ ᱦᱩᱭᱩᱜᱼᱟ ᱟᱨ ᱦᱟᱥᱟ ᱢᱚᱡᱽ ᱜᱮ ᱵᱟᱭ ᱠᱷᱚᱛ ᱛᱤᱭᱮ ᱚᱱᱟᱛᱮ ᱟᱫᱚ ᱛᱤᱡᱩᱢᱤᱡᱩ ᱠᱚ ᱵᱟᱠᱚ ᱜᱩᱡᱩᱜᱼᱟ ᱚᱱᱟ ᱥᱟᱨ ᱵᱟᱨ ᱮᱢᱛᱮ ᱚᱱᱮ ᱚᱱᱮ ᱨᱟᱱ ᱠᱚᱠᱚ ᱟᱹᱰᱤ ᱱᱮᱛᱟᱨ ᱫᱚ ᱛᱩᱜ ᱠᱟᱱᱟ ᱥᱮ
ᱦᱮᱸ ᱟᱫᱚ ᱚᱝᱠᱟ ᱦᱩᱲᱩ ᱠᱚ ᱟᱵᱚ ᱢᱟ ᱪᱟᱣᱞᱮ ᱞᱮ ᱦᱮᱸ ᱞᱟᱹᱭ ᱵᱤᱱ
ᱦᱚ ᱦᱚ ᱞᱟᱹᱭ ᱤᱫᱤ ᱵᱤᱱ ᱟᱵᱤᱱ ᱜᱮ ᱢᱟ
ᱦᱮᱸ ᱞᱟᱹᱭ ᱟᱞᱤᱧ ᱡᱟᱨ ᱦᱚᱜ-ᱚᱭ ᱠᱷᱮᱛ ᱠᱚᱨᱮᱜ ᱚᱱᱠᱟ ᱡᱟᱹᱥᱛᱤ ᱠᱟᱭ ᱛᱮ ᱚᱝᱠᱟ ᱠᱟ ᱮ ᱥᱟᱨ ᱮᱢ ᱠᱚᱦᱚᱸ ᱵᱟᱭ ᱵᱮᱥᱟ ᱠᱟᱨᱚᱱ ᱦᱳᱲᱳ ᱪᱟᱣᱞᱮ ᱢᱟ ᱟᱵᱚ ᱵᱚᱱ ᱡᱚᱢᱮᱫ ᱥᱮ ᱚᱱᱟ ᱢᱟ ᱟᱵᱚᱣᱟᱜ ᱞᱟᱡ ᱨᱮ ᱪᱟᱞᱟᱜ ᱠᱟᱱᱟ ᱟᱨ ᱚᱱᱠᱟ ᱞᱮᱠᱟ ᱱᱮᱛᱟᱨ ᱢᱟ ᱡᱟᱹᱥᱛᱤ ᱧᱮᱞᱚᱜ ᱠᱟᱱᱟ ᱨᱳᱜᱽ ᱟᱡᱟᱨ ᱠᱚ ᱦᱳᱭᱳᱜ ᱠᱟᱱᱟ
ᱦᱚ ᱦᱚ
ᱦᱩᱸ
ᱦᱩᱭᱩᱜ ᱠᱟᱱ ᱜᱮᱭᱟ ᱱᱮᱛᱟᱨ ᱫᱚ ᱦᱟᱜ ᱜᱟᱹᱰᱭᱟᱹ ᱠᱚ ᱵᱟᱝᱠᱚ ᱦᱟᱠᱳ ᱠᱚᱫᱚ ᱠᱚ ᱟᱰᱳᱝ ᱚᱜ ᱜᱮᱭᱟ ᱦᱟᱸᱜ ᱠᱷᱮᱛ ᱠᱚᱨᱮ ᱦᱟᱸᱜ ᱦᱮᱸ ᱟᱨ ᱩᱱᱠᱩ ᱦᱚᱸ ᱟᱨᱚ ᱜᱚᱡ ᱪᱟᱵᱟᱜ ᱟᱠᱚ ᱨᱟᱱ ᱠᱚ ᱮᱢ ᱞᱮᱠᱷᱟᱡ ᱦᱚᱸ ᱟᱨᱚ
ᱦᱳᱭ ᱦᱳᱭ ᱮᱠᱫᱚᱢ ᱠᱳ ᱠᱟᱴᱠᱚᱢ ᱵᱟᱹᱫ ᱠᱚᱨᱮ ᱢᱟ ᱛᱟᱦᱮ ᱱᱟᱠᱚ
ᱦᱩ ᱩᱱᱠᱩ ᱦᱚᱸ ᱟᱨᱚ ᱡᱩᱫᱤ ᱵᱚᱱ ᱩᱱᱠᱩ ᱨᱟᱱ ᱠᱚ ᱮᱢᱟᱜᱼᱟ ᱠᱷᱮᱛ ᱠᱚᱨᱮ ᱢᱟ᱾ ᱟᱵᱚ ᱟᱫᱚ ᱟᱹᱰᱤ ᱜᱮ ᱡᱷᱟᱞᱤ ᱠᱚᱣᱟ ᱵᱚᱱ ᱚᱱᱟ ᱡᱷᱟᱹᱞᱤ ᱠᱚᱵᱚᱱ ᱚᱰᱟᱣ ᱠᱟᱜ-ᱟ ᱠᱤ ᱥᱮᱨᱚᱠᱚᱢ ᱟᱨᱚ ᱮᱴᱟᱜ ᱨᱚᱠᱚᱢ ᱡᱩᱫᱤ ᱥᱟᱵ ᱠᱚᱣᱟ ᱵᱚᱱ ᱵᱟᱨ ᱯᱮ ᱨᱚᱠᱚᱢ ᱠᱷᱮᱛ ᱠᱚᱨᱮ ᱦᱳᱠ ᱟᱵᱚ ᱟᱵᱚᱵᱚᱱ ᱡᱚᱢ ᱠᱚᱣᱟ ᱟᱨ ᱟᱵᱚ ᱠᱷᱮᱡ ᱯᱚᱨᱮᱛᱮᱚ ᱢᱟᱱᱮ ᱟᱵᱚ ᱚᱥᱩᱵᱤᱫᱷᱟ ᱦᱩᱭᱩᱜ ᱛᱟᱵᱚᱱᱟ᱾ ᱦᱮᱸᱪᱮ
ᱩᱱᱠᱩ ᱦᱟᱹ ᱠᱩ ᱦᱟᱹᱠᱩ ᱠᱚᱢᱟ ᱟᱵᱚ ᱜᱮᱵᱚᱱ ᱡᱚᱢ ᱠᱚᱣᱟ᱾
ᱦᱚᱸ
ᱟᱨ ᱚᱱᱠᱟ ᱮᱢ ᱞᱠᱷᱟᱡ ᱫᱚ
ᱦᱩᱸ ᱦᱩᱸ
ᱦᱳᱭ
ᱟᱵᱮᱱᱜᱮ ᱱᱚᱣᱟ ᱞᱟᱦᱟ ᱵᱟᱨ ᱞᱟᱦᱟ ᱵᱟᱨ ᱮᱢ ᱯᱷᱚᱱ ᱞᱮᱫᱟ ᱠᱤ ᱟᱨᱚ ᱢᱤᱫᱴᱷᱮᱣ
ᱮ ᱛᱟᱦᱞᱮ ᱡᱟᱲᱤ ᱠᱚ ᱦᱩᱭ ᱱᱟ ᱦᱮᱸ ᱞᱟᱹᱭ ᱵᱤᱱ
ᱦᱮᱸ
ᱦᱮᱸ ᱞᱟᱹᱭ ᱵᱤᱱ ᱵᱟᱝ ᱟᱸᱡᱚᱢ ᱞᱮᱱᱟ ᱪᱮᱫ ᱮᱢ ᱞᱟᱹᱭ ᱠᱮᱜᱼᱟ᱾
ᱦᱮᱸ ᱞᱟᱹᱭᱮᱵᱤᱱ ᱟᱱᱟ
ᱦᱮᱸ ᱞᱟᱹᱭ ᱫᱟᱞᱤᱧ ᱞᱮ ᱟᱯᱮᱥᱮᱫ ᱫᱚ ᱚᱱᱠᱟ ᱫᱟᱜ ᱡᱟᱹᱲᱤ ᱠᱚᱛᱮ ᱦᱟᱹᱠᱩ ᱠᱚᱯᱮ ᱥᱟᱵ ᱞᱮᱫ ᱠᱚᱣᱟ ᱥᱮ ᱵᱟᱝ?
ᱫᱟᱜ ᱡᱟᱹᱲᱤ ᱢᱟᱱᱮ ᱪᱮᱫ ᱢᱮᱱᱟ ᱫᱟᱜ ᱡᱟᱹᱲᱤ ᱞᱮᱠᱟ ᱢᱟᱱᱮ ᱚᱱᱟ ᱫᱟᱜ ᱤᱭᱟᱹ ᱟᱹᱛᱩ ᱞᱮᱠᱟ ᱫᱚ ᱫᱟᱜ ᱫᱚ ᱵᱟᱭ ᱡᱟᱹᱲᱤ ᱟᱹᱜᱩ ᱠᱟᱫᱟᱭ᱾
ᱢᱟᱱᱮ ᱰᱚᱵᱦᱟᱜ ᱠᱚ ᱟ ᱥᱮ ᱜᱳᱥᱟ ᱠᱚᱫᱚ ᱵᱟᱝ ᱦᱩᱭ ᱠᱟᱱᱟ᱾
ᱛᱟᱦᱚᱞᱮ ᱟᱞᱮᱮᱥᱮᱫ ᱠᱷᱚᱱᱟᱜ ᱦᱚᱸ ᱡᱟᱹᱱᱤᱡ ᱠᱷᱟᱱ ᱠᱚᱢ ᱧᱚᱜ ᱜᱮ ᱫᱟᱜ ᱡᱟᱹᱲᱤ ᱦᱩᱭ ᱟᱠᱟᱱᱟ ᱟᱯᱮᱥᱮᱫ ᱢᱚᱱᱮ ᱦᱩᱭᱩᱜ ᱠᱟᱱᱟ᱾
ᱟᱯᱚᱨ ᱠᱚᱦᱚᱸ ᱢᱟᱱᱮ ᱤᱭᱟᱹᱜ ᱠᱟᱱᱟ ᱥᱤᱛᱩᱝ ᱛᱮᱥᱮ ᱜᱚᱥᱚᱜ ᱠᱟᱱᱟ ᱫᱟᱜ ᱦᱚᱸ ᱵᱟᱭ ᱫᱟᱜ ᱮ ᱫᱟᱭ᱾ ᱠᱷᱮᱛ ᱠᱚᱦᱚᱸ ᱨᱚᱦᱚᱲ ᱪᱟᱵᱟᱭᱮᱱᱟ ᱮᱠᱫᱚᱢ ᱠᱷᱮᱛ ᱨᱮᱱᱟᱜ ᱛᱟᱦᱮᱸ ᱠᱟᱱᱟ ᱚᱱᱠᱟ ᱚᱵᱚᱥᱛᱛᱟ ᱨᱮ ᱢᱮᱱᱟᱭᱟ ᱱᱤᱛᱚᱜ ᱫᱚ ᱦᱟᱜ᱾